ᱦᱮᱞᱳ᱾
ᱟᱸᱡᱚᱢ ᱧᱟᱢ ᱫᱟᱢ ᱨᱚᱲ‍‌?
ᱦᱮᱸ ᱟᱸᱡᱚᱢᱚᱜ ᱠᱟᱱᱟ᱾
ᱚ ᱪᱮᱜ ᱮᱢ ᱪᱤᱠᱟᱹᱭᱫᱟ?
ᱱᱚᱜ-ᱚᱭ ᱜᱤᱛᱤᱡ ᱦᱳᱭ ᱠᱟᱱᱟ ᱯᱷᱮᱱ ᱨᱮ ᱪᱟᱞᱟᱣ ᱠᱟᱛᱮ᱾
ᱚ
ᱫᱚᱢᱮ ᱩᱫᱽᱜᱟᱹᱨ ᱠᱟᱱᱟ ᱨᱩᱢ ᱨᱮᱜᱮ ᱢᱤᱱᱟᱹᱧᱟ᱾
ᱦᱮᱸ ᱥᱤᱛᱩᱝ ᱠᱟᱜ ᱜᱮᱭᱟᱭ ᱛᱚ ᱫᱚᱢᱮ᱾
ᱦᱮᱸᱻ ᱴᱤᱱ ᱚᱲᱟᱜ ᱛᱚ ᱟᱫᱚ ᱫᱚᱢᱮ ᱟᱹᱣᱦᱟᱹ ᱜᱮ ᱵᱩᱡᱷᱟᱹᱜ ᱠᱟᱱᱟ ᱛᱚ ᱟᱫᱚ ᱯᱷᱮᱱ ᱪᱟᱹᱞᱩ ᱦᱩᱭ ᱠᱟᱱᱟ ᱫᱩᱲᱩᱵ ᱦᱩᱭ ᱠᱟᱱᱟ᱾
ᱦᱮᱸ ᱟᱨ ᱴᱤᱝ ᱚᱲᱟᱜ ᱫᱚ ᱱᱟᱥᱮ ᱛᱮᱦᱚᱸ ᱫᱚᱢᱮ ᱞᱚᱞᱚᱜ ᱟᱥᱮ᱾
ᱦᱮᱸ᱾
ᱟᱨ ᱯᱷᱮᱱ ᱠᱚᱦᱚᱸ ᱛᱤᱱᱟᱹᱜ ᱥᱟᱨᱟᱫᱤᱱᱮᱢ ᱪᱟᱹᱞᱩᱭᱟ ᱯᱷᱮᱱ ᱠᱚᱦᱚᱸ ᱫᱚᱢᱮ ᱞᱚᱞᱚᱜ ᱠᱟᱱᱟ᱾
ᱞᱚᱞᱚᱜ ᱠᱟᱱᱟ ᱦᱮᱸ᱾
ᱚᱲᱟᱜ ᱠᱚᱨᱮ ᱯᱮ ᱵᱮᱥ ᱵᱟᱲᱟ ᱜᱮᱭᱟ‌?
ᱦᱮᱸ ᱚᱲᱟᱜ ᱠᱚᱨᱮ ᱫᱚ ᱵᱮᱥ ᱵᱟᱲᱟ ᱜᱮᱭᱟᱞᱮ ᱱᱤᱛᱚᱝ ᱫᱚ᱾
ᱟᱸ᱾
ᱦᱮᱸ᱾
ᱫᱤᱭᱮ ᱱᱟᱥᱛᱟ ᱵᱟᱲᱟ ᱠᱚᱫᱚ ᱦᱩᱭᱱᱟ ᱥᱮ ᱵᱟᱝ ᱛᱟᱦᱚᱞᱮ?
ᱦᱮᱸ ᱱᱟᱥᱛᱟ ᱠᱚᱫᱚ ᱦᱩᱭ ᱠᱟᱱᱟ ᱟᱫᱚ ᱪᱟᱞᱟᱜ ᱦᱩᱭᱩᱜᱼᱟ ᱠᱟᱹᱴᱤᱡ ᱵᱟᱹᱭᱦᱟᱹᱲ ᱥᱮᱱ ᱢᱮᱨᱚᱢ ᱠᱚ ᱤᱫᱤ ᱠᱚ ᱦᱩᱭᱩᱜᱼᱟ ᱠᱟᱹᱴᱤᱡ ᱟᱹᱛᱤᱧ ᱟᱹᱜᱩ ᱠᱚ ᱦᱩᱭᱩᱜᱼᱟ
ᱚᱻ
ᱟᱫᱚ ᱚᱱᱠᱩ ᱜᱮ ᱟᱫᱚᱧ ᱡᱤᱨᱟᱹᱣ ᱵᱟᱲᱟ ᱦᱩᱭ ᱟᱠᱟᱱᱟ ᱡᱚᱢ ᱵᱟᱲᱟ ᱠᱟᱛᱮᱫ ᱥᱮᱱ ᱟᱨ ᱤᱫᱤ ᱠᱚ ᱦᱩᱭᱩᱜᱼᱟ ᱢᱤᱫ ᱜᱷᱟᱹᱲᱤᱡ ᱵᱩᱨᱩ ᱥᱮᱱ ᱟᱨ ᱟᱹᱜᱩ ᱠᱚ ᱦᱩᱭᱩᱜᱼᱟ ᱦᱟᱜ
ᱛᱤᱱᱟᱹᱜ ᱜᱟᱱ ᱢᱮᱨᱚᱢ ᱠᱚᱫᱚ ᱯᱮ ᱟᱹᱥᱩᱞ ᱟᱠᱟᱫ ᱠᱚᱣᱟ?
ᱟᱹᱥᱩᱞ ᱟᱠᱟᱫ ᱠᱚᱜᱮᱭᱟ ᱞᱮᱻ ᱯᱩᱱᱭᱟᱹ ᱢᱮᱨᱚᱢ ᱟᱨ ᱯᱩᱱᱭᱟᱹ ᱥᱩᱠᱨᱤ ᱟᱨ ᱵᱟᱨᱭᱟ ᱠᱟᱲᱟ ᱩᱱᱠᱩᱜᱮ ᱵᱤᱜᱟᱹᱣ ᱵᱟᱲᱟᱭ ᱦᱩᱭᱩᱜ ᱠᱟᱱᱟ ᱱᱚᱣᱟ ᱥᱤᱛᱩᱝ ᱨᱮᱫᱚ
ᱦᱮᱸ ᱟᱫᱚ ᱥᱩᱠᱨᱤ ᱠᱚᱫᱚ ᱯᱮ ᱟᱲᱟᱜ ᱠᱚᱣᱟ ᱥᱮ ᱮᱢᱱᱤ ᱜᱚᱲᱟ ᱛᱚᱞ ᱠᱟᱛᱮᱜ ᱜᱮᱯᱮ ᱫᱚᱦᱚ ᱠᱟᱠᱚᱣᱟ?
ᱛᱚᱞ ᱜᱮᱞᱮ ᱫᱚᱦᱚ ᱟᱠᱟᱫ ᱠᱚᱣᱟ, ᱩᱱᱠᱩ ᱫᱚ ᱟᱹᱛᱤᱧ ᱛᱚ ᱵᱟᱝ ᱜᱟᱱᱚᱜᱼᱟ ᱥᱮ ᱫᱚᱢᱮ ᱠᱚ ᱫᱟᱹᱲᱟ᱾ ᱟᱫᱚ ᱵᱟᱝ ᱜᱟᱱᱚᱜᱼᱟ ᱟᱛᱤᱧ ᱟᱫᱚ ᱴᱟᱭᱤᱢ ᱴᱟᱭᱤᱢ ᱡᱚᱢᱞᱮ ᱮᱢᱟᱣᱟᱠᱚᱣᱟ ᱟᱨᱞᱮ ᱫᱚᱦᱚ ᱠᱟᱠᱚᱣᱟ
ᱟᱢ ᱡᱟᱦᱟᱸ ᱛᱤᱥ ᱠᱚᱨᱮ ᱢᱤᱫ ᱫᱤᱱ ᱵᱟᱨᱥᱤᱧ ᱟᱲᱟᱜ ᱦᱚᱸ ᱫᱚᱢᱮ ᱦᱚᱲᱟᱜ ᱠᱚᱠᱚ ᱡᱩᱫᱤ ᱠᱚ ᱢᱟᱸᱰᱟᱭᱟ ᱵᱟᱲᱜᱮ ᱠᱚ ᱮᱜᱮᱨ ᱜᱮᱭᱟ ᱠᱚ
ᱮᱜᱮᱨ ᱜᱮᱭᱟ ᱠᱚ ᱦᱚᱲ ᱫᱚ ᱟᱨ ᱵᱟᱝᱠᱚ ᱥᱟᱦᱟᱣᱟ ᱛᱚ ᱦᱟᱱᱟ ᱱᱟᱣᱟᱭ ᱡᱚᱢ ᱫᱚ ᱟᱫᱚ ᱚᱱᱟ ᱦᱚᱛᱮᱡ ᱛᱮ ᱥᱩᱠᱨᱤ ᱡᱤᱱᱤᱥ ᱫᱚ ᱛᱚᱞ ᱜᱮᱠᱚ ᱫᱚᱦᱚ ᱠᱟᱠᱚᱣᱟ ᱟᱫᱚ ᱩᱱᱠᱩ ᱢᱮᱨᱚᱢ ᱜᱮ ᱠᱟᱹᱴᱤᱡ ᱤᱫᱤ ᱵᱟᱲᱟ ᱠᱚ ᱞᱟᱜᱟᱜᱼᱟ
ᱦᱮᱸ
ᱟᱯᱮᱭᱟᱜ ᱚᱲᱟᱜ ᱫᱚ ᱪᱮᱫ ᱞᱮᱠᱟᱱ ᱛᱟᱯᱮᱭᱟ?
ᱟᱞᱮ ᱦᱚᱸ ᱱᱚᱝᱠᱟ ᱨᱮᱸᱜᱮᱡ ᱱᱟᱪᱟᱨ ᱦᱚᱲ ᱜᱮ
ᱢᱟᱱᱮ ᱯᱩᱨᱩᱞᱤᱭᱟᱹ ᱨᱮᱱᱟᱜ ᱨᱚᱲ ᱟᱨ ᱠᱟᱹᱴᱤᱡ ᱵᱟᱸᱠᱩᱲᱟ ᱨᱮᱭᱟᱜ ᱨᱚᱲ ᱫᱚ ᱠᱟᱴᱤᱡ ᱟᱞᱟᱫᱟ ᱟᱞᱟᱫᱟ ᱜᱮᱢ ᱵᱩᱡᱷᱟᱹᱣ ᱮᱫᱟ ᱵᱟᱝ?
ᱦᱮᱸ ᱚᱠᱟ ᱥᱮᱱᱤᱡ ᱠᱟᱱᱟᱢ ᱟᱢᱫᱚ?
ᱱᱚᱜ ᱱᱚᱣᱟ ᱱᱚᱛᱮ ᱨᱮᱜᱮ ᱯᱩᱨᱩᱞᱤᱭᱟᱹ ᱨᱮᱜᱮ ᱟᱫᱚ ᱨᱚᱲ ᱢᱮᱱᱫᱤᱧ ᱠᱟᱹᱴᱤᱡ ᱟᱞᱟᱜ ᱜᱤᱧ ᱵᱩᱡᱮᱫ ᱛᱟᱢᱟ ᱟᱢᱟᱜ ᱫᱚ ᱢᱟᱱᱮ ᱴᱟᱲᱟᱝ ᱛᱮᱫ ᱡᱟᱦᱟᱸ ᱫᱚ ᱢᱟᱱᱮ
ᱢᱟᱱᱮ ᱜᱚᱴᱟ ᱜᱮ ᱱᱟᱥᱮ ᱫᱚ ᱵᱷᱮᱜᱟᱨ ᱵᱷᱮᱜᱟᱨ ᱜᱮ ᱛᱟᱵᱚᱱᱟ ᱡᱷᱚᱛᱚ ᱡᱟᱭᱜᱟ ᱨᱮᱫᱚ ᱵᱟᱝ ᱢᱤᱫ ᱟᱛᱚ
ᱦᱳᱭ ᱛᱟᱦᱞᱮ ᱟᱯᱮ ᱫᱚ ᱡᱤᱱᱤᱥ ᱵᱮᱲᱟ ᱫᱚ ᱵᱟᱹᱱᱩᱜ ᱠᱚᱛᱟᱯᱮᱭᱟ
ᱢᱮᱱᱟᱜ ᱠᱚᱜᱮᱭᱟ ᱟᱞᱮᱨᱮᱱ ᱦᱚᱸ ᱡᱤᱱᱤᱥ ᱠᱚ
ᱚ
ᱥᱟᱸᱜᱮ ᱥᱟᱸᱜᱮ ᱜᱮᱞᱮ ᱫᱚᱦᱚ ᱟᱠᱟᱫ ᱠᱚᱜᱮᱭᱟ ᱡᱤᱱᱤᱥ ᱠᱚ ᱟᱫᱚ ᱡᱟᱭᱜᱟ ᱠᱚ ᱢᱮᱱᱟᱜᱼᱟ ᱟᱫᱚ ᱵᱟᱵᱟ ᱢᱮᱱᱟᱜ ᱡᱟᱭᱜᱟ ᱢᱮᱱᱟᱜᱼᱟ ᱫᱚᱦᱚ ᱠᱟᱠᱚᱣᱟᱵᱚᱱ ᱟᱹᱛᱤᱧ ᱡᱟᱭᱜᱟ ᱠᱚ
ᱢᱟᱱᱮ ᱪᱮᱫ ᱠᱚ ᱞᱟᱹᱭᱟ ᱢᱟᱱᱮ ᱠᱤᱪᱷᱩ ᱡᱤᱱᱤᱥ ᱫᱚ ᱢᱮᱱᱟᱜ ᱠᱚᱣᱟ ᱟᱹᱰᱤ ᱞᱚᱜᱚᱱ ᱛᱮᱠᱚ ᱯᱚᱭᱥᱟ ᱠᱚ ᱮᱢᱚᱜᱼᱟ ᱟᱨ ᱠᱤᱪᱷᱩ ᱡᱤᱱᱤᱥ ᱫᱚ ᱢᱮᱱᱟᱜ ᱠᱚᱣᱟ ᱟᱹᱰᱤ ᱰᱮᱨᱤ ᱛᱮᱠᱚ ᱮᱢᱚᱜᱼᱟ ᱦᱮᱸ ᱚᱱᱟ ᱫᱚ ᱟᱹᱰᱤ ᱵᱮᱯᱟᱨ ᱢᱮᱱᱟᱜ ᱛᱚ
ᱦᱮᱸ ᱡᱮᱢᱚᱱ ᱥᱤᱢ ᱠᱚᱫᱚ ᱵᱟᱨ ᱯᱮ ᱢᱟᱥ ᱠᱚ ᱦᱩᱭᱮᱱ ᱠᱷᱟᱱᱜᱮ ᱟᱠᱷᱨᱤᱧ ᱠᱚ ᱜᱟᱱᱚᱜᱼᱟ ᱦᱮᱸ ᱟᱨ ᱢᱮᱨᱚᱢ ᱫᱚ ᱫᱩ ᱛᱤᱱ ᱵᱚᱪᱷᱚᱨ ᱫᱚᱦᱚ ᱠᱚ ᱦᱩᱭᱩᱜ-ᱟ ᱛᱚᱵᱮ ᱟᱹᱱᱤᱡ ᱟᱹᱡᱷᱨᱤᱧ ᱜᱟᱱᱚᱜ-ᱟ
ᱦᱮᱸ
ᱟᱨ ᱚᱱᱠᱟᱜᱮ ᱵᱷᱤᱱᱟᱹ ᱵᱷᱤᱱᱟᱹ ᱢᱮᱱᱟᱜ ᱠᱚᱣᱟ ᱦᱩᱸ ᱟᱫᱚ ᱡᱮᱢᱚᱱ ᱡᱤᱱᱤᱥ ᱡᱚᱲᱟᱢ ᱫᱚᱦᱚ ᱠᱚᱣᱟ ᱛᱮᱢᱚᱱ ᱦᱚᱲ ᱦᱚᱸ ᱞᱟᱜᱟᱜ-ᱟ ᱛᱚ ᱚᱱᱟᱨᱮ ᱴᱟᱭᱤᱢ ᱮᱢᱚᱜ-ᱟ ᱞᱟᱜᱟᱜ ᱛᱮ
ᱦᱮᱸ ᱴᱟᱭᱤᱢ ᱮᱢᱚᱜ ᱥᱚᱵ ᱥᱚᱢᱚᱭ ᱞᱟᱜᱟᱜ ᱜᱮᱭᱟ ᱠᱚ ᱤᱫᱤ ᱠᱚ ᱟᱛᱤ ᱜᱩᱯᱤ ᱛᱟᱯᱚᱨᱮ ᱡᱚᱢ ᱮᱢ ᱩᱝᱠᱩ ᱛᱟᱭᱚᱢ ᱨᱮ ᱢᱤᱫ ᱦᱚᱲ ᱛᱟᱦᱮᱱ ᱦᱩᱭᱩᱜ-ᱟ ᱥᱚᱵ ᱥᱚᱢᱚᱭ
ᱦᱳᱭ ᱦᱳᱭ ᱟᱫᱚ ᱱᱚᱝᱠᱟᱱ ᱤᱭᱚᱝ ᱦᱚᱲ ᱫᱚ ᱟᱫᱚ ᱡᱩᱫᱤᱢ ᱢᱮᱛᱟᱭᱟ ᱫᱩ ᱤᱫᱤ ᱠᱚᱢ ᱠᱟᱹᱴᱤᱡ ᱟᱫᱚ ᱢᱮᱱᱟ ᱵᱟᱹᱧ ᱤᱫᱤ ᱠᱚᱧ ᱤᱧ ᱫᱚ ᱟᱢᱜᱮ ᱤᱫᱤ ᱠᱚᱢ ᱚᱱᱠᱟ ᱠᱚ ᱞᱟᱹᱭᱟ ᱟᱫᱚ ᱵᱟᱝ ᱪᱟᱞᱟᱜ ᱥᱟᱱᱟ ᱦᱟᱸ
ᱚᱱᱟ ᱦᱟᱱᱮ ᱛᱤᱱ ᱪᱟᱨ ᱯᱟᱸᱪ ᱜᱷᱚᱱᱴᱟ ᱫᱷᱚᱨᱮ ᱛᱟᱦᱮᱱ ᱦᱩᱭᱩᱜ ᱥᱮ ᱵᱟᱦᱮᱨ ᱨᱮ ᱩᱝᱠᱩ ᱛᱟᱭᱚᱢ ᱨᱮ ᱟᱹᱪᱩᱨᱚᱜ ᱦᱩᱭᱩᱜ-ᱟ ᱵᱟᱝ ᱯᱟᱹᱨᱠᱟᱹᱣ ᱦᱚᱲ ᱫᱚ ᱟᱫᱚ ᱵᱮᱡᱟᱨ ᱜᱮ ᱵᱩᱡᱷᱟᱹᱣᱟ
ᱜᱮ ᱦᱮᱸ
ᱟᱫᱚ ᱠᱟᱹᱴᱤ ᱩᱝᱠᱩ ᱦᱚᱸ ᱟᱭᱳ ᱦᱚᱲ ᱛᱟᱠᱚ ᱜᱮᱠᱚ ᱫᱟᱲᱮᱭᱟᱜ-ᱟ ᱟᱫᱚ ᱱᱩᱠᱩ ᱤᱭᱚᱝ ᱡᱮᱱᱟᱨᱮᱥ ᱦᱚᱲ ᱫᱚ ᱡᱩᱫᱤᱢ ᱟᱹᱪᱚᱭᱭᱟ ᱢᱟᱱᱮ ᱟᱢ ᱫᱚ ᱵᱟᱢ ᱥᱮᱱ ᱫᱟᱲᱮᱭᱟᱜ ᱠᱟᱱᱟ ᱟᱢ ᱫᱚ ᱵᱟᱢ ᱤᱫᱤ ᱫᱟᱲᱮᱭᱟᱠᱚ ᱠᱟᱱᱟ ᱚᱝᱠᱟ ᱦᱩᱭᱩᱜ ᱜᱮᱭᱟ ᱛᱚ ᱟᱫᱚ ᱚᱱᱟ ᱦᱟᱛᱮ ᱛᱮ ᱠᱟᱹᱴᱤᱡ ᱥᱚᱢᱚᱭ ᱮᱢ ᱞᱟᱜᱟᱜ-ᱟ ᱩᱱᱠᱩ ᱪᱮᱛᱟᱱ ᱚᱱᱟ ᱫᱚᱦᱚᱸ ᱠᱟᱛᱮᱜ ᱛᱚ ᱵᱟᱝ ᱦᱩᱭᱩᱜ-ᱟ ᱛᱟᱨ ᱢᱮᱱᱟᱜ-ᱟ
ᱦᱩᱸ ᱛᱟᱦᱮᱱ ᱦᱩᱭᱩᱜ-ᱟ ᱢᱤᱫ ᱦᱚᱲ ᱫᱚ ᱥᱚᱵᱽ ᱥᱚᱢᱚᱭ
ᱦᱮᱸ
ᱡᱟᱦᱟᱸ ᱥᱮᱜ ᱪᱟᱞᱟᱣ ᱦᱚᱸ ᱡᱮ ᱚᱲᱟᱜ ᱥᱤᱧ ᱯᱚᱴᱚᱢ ᱠᱟᱛᱮᱧ ᱪᱟᱞᱟᱜ-ᱟ ᱚᱱᱠᱟ ᱦᱚᱸ ᱵᱟᱝ ᱜᱟᱱᱚᱜ-ᱟ
ᱵᱟ ᱵᱟ ᱢᱟᱱᱮ ᱡᱩᱫᱤ ᱯᱮᱲᱟ ᱚᱲᱟᱢ ᱪᱟᱞᱟᱜ ᱨᱮᱦᱚᱸ ᱥᱮ ᱢᱤᱫ ᱦᱚᱲ ᱚᱲᱟᱜ ᱦᱚᱨᱚ ᱛᱟᱦᱮᱱ ᱞᱟᱜᱟᱜ ᱵᱟᱝᱠᱷᱟᱱ ᱠᱚ ᱟᱹᱛᱠᱤᱨ ᱠᱮᱫ ᱠᱚ ᱠᱮᱢᱟ
ᱛᱟᱦᱮᱸ ᱫᱚ ᱞᱟᱜᱟᱜ ᱜᱮᱭᱟ ᱠᱩᱢᱲᱩ ᱠᱚ ᱦᱩᱭᱩᱜ ᱜᱮᱭᱟ ᱥᱮ ᱰᱟᱝᱨᱤ ᱠᱚᱠᱚ ᱠᱩᱢᱲᱩ ᱵᱟᱲᱟ ᱠᱚᱜᱮᱭᱟ
ᱦᱮᱸ
ᱢᱮᱨᱚᱢ ᱠᱚᱦᱚᱸ ᱰᱟᱝᱨᱤ ᱯᱟᱞ ᱠᱷᱚᱱᱟᱜ ᱠᱚ ᱠᱩᱢᱲᱩ ᱵᱟᱲᱟ ᱦᱚᱪᱚᱣ ᱠᱟᱱᱟ ᱟᱞᱮ ᱱᱚᱛᱮ
ᱚ
ᱢᱟᱱᱮ ᱦᱟᱴ ᱠᱚ ᱦᱩᱭᱩᱜ-ᱟ ᱨᱟᱥᱛᱟ ᱫᱷᱟᱨᱮ ᱠᱚᱨᱮ ᱠᱚ ᱜᱩᱯᱤ ᱵᱟᱲᱟᱭᱟ ᱥᱮ ᱟᱨ ᱥᱚᱵ ᱥᱚᱢᱚᱭ ᱛᱚ ᱵᱟᱢ ᱞᱚᱠᱷᱳᱭᱭᱟ ᱡᱟᱛᱮ ᱦᱚᱲᱟᱜ ᱟᱞᱚᱭ ᱡᱚᱢ ᱢᱟ ᱥᱚᱵᱽᱡᱤ ᱠᱚ ᱮᱢᱟᱱ ᱟᱱᱟᱡᱽ ᱠᱚ ᱚᱱᱟ ᱜᱮᱢ ᱞᱚᱠᱠᱷᱳᱭᱭᱟ
ᱦᱚ
ᱟᱫᱚ ᱦᱚᱲ ᱡᱟᱦᱟᱸᱭ ᱟᱹᱛᱠᱤᱨᱡ ᱢᱟ ᱚᱱᱟ ᱤᱭᱟᱹ ᱠᱚᱨᱮ ᱜᱮ ᱛᱟᱦᱮᱱᱟᱭ ᱥᱮ ᱛᱤᱨᱮ ᱚᱠᱚᱭ ᱨᱮᱱ ᱢᱮᱨᱚᱢᱤᱧ ᱟᱹᱛᱠᱤᱨᱮᱭᱟ ᱵᱟᱹᱧ ᱠᱤᱨᱤᱭᱟ
ᱦᱚᱭ ᱱᱚᱝᱠᱟ ᱠᱟᱱ ᱜᱮᱭᱟ
ᱟᱫᱚ ᱚᱱᱟ ᱦᱚᱛᱮᱡ ᱛᱮ ᱡᱟᱦᱟᱸ ᱡᱤᱱᱤᱥ ᱠᱚ ᱫᱚᱢᱮ ᱮᱠᱴᱟ ᱩᱱᱠᱩ ᱪᱮᱛᱟᱱᱮᱢ ᱟᱹᱪᱩᱨ ᱵᱟᱝ ᱜᱟᱱᱚᱜ-ᱟ ᱚᱱᱠᱟᱱ ᱡᱤᱱᱤᱥ ᱜᱮ ᱫᱚᱦᱚ ᱫᱚᱨᱼᱼ ᱼᱼᱠᱟᱨ ᱠᱟᱱᱟ ᱡᱮᱢᱚᱱ ᱢᱮᱨᱚᱢ ᱫᱚ ᱥᱚᱵᱽ ᱥᱚᱢᱚᱭ ᱟᱹᱪᱩᱨᱚᱜ ᱞᱟᱜᱟᱜᱼᱟ ᱥᱩᱠᱨᱤ ᱫᱚ ᱛᱚᱞ ᱫᱚᱦᱚ ᱠᱟᱭ ᱦᱩᱭᱩᱜᱼᱟ ᱚᱱᱠᱟ ᱵᱮᱯᱟᱨ
ᱟᱨ ᱥᱩᱠᱨᱤ ᱫᱚ ᱥᱚᱢᱚᱭ ᱥᱚᱢᱚᱭ ᱡᱚᱢ ᱮᱢ ᱞᱟᱜᱟᱜᱼᱟ ᱥᱮ ᱵᱟᱝᱠᱷᱟᱱ ᱪᱮᱪᱟᱣᱛᱮ ᱯᱩᱨᱟᱹᱭ ᱚᱲᱟᱜ
ᱦᱩᱸ ᱚᱱᱠᱟ ᱠᱟᱱ ᱜᱮᱭᱟ
ᱟᱯᱮ ᱫᱚ ᱱᱚᱝᱠᱟ ᱤᱭᱟᱹ ᱛᱮᱜᱮ ᱯᱮ ᱥᱩᱠᱨᱤ ᱫᱚᱯᱮ ᱟᱹᱠᱷᱨᱤᱧ ᱠᱚ ᱛᱟᱦᱚᱞᱮ ᱥᱮ ᱟᱯᱮ ᱚᱲᱟᱜ ᱠᱚᱨᱮ ᱜᱮᱯᱮ ᱥᱩᱠᱨᱤ ᱫᱚᱧ ᱢᱮᱱ ᱮᱫᱟ ᱱᱚᱝᱠᱟ ᱤᱭᱟᱹ ᱯᱮ ᱟᱠᱷᱨᱤᱧ ᱠᱚ ᱛᱟᱦᱮᱱᱟ ᱥᱮᱯᱮ ᱠᱩᱴᱟᱹᱢ ᱵᱟᱲᱟ ᱠᱚ ᱛᱟᱦᱮᱱᱟ?
ᱵᱟᱝ ᱵᱟᱝ ᱱᱚᱝᱠᱟ ᱦᱟᱴ ᱠᱚᱨᱮ ᱜᱮ ᱦᱤᱡᱩᱜ ᱟᱠᱚ ᱢᱮᱱᱟᱜ ᱠᱚᱣᱟ ᱚᱱᱠᱟᱱ ᱦᱚᱲ ᱦᱩᱸ
ᱯᱚᱨᱚᱵᱽ ᱯᱟᱹᱞ ᱠᱚᱨᱮ ᱟᱹᱰᱤ ᱡᱟᱭᱜᱟ ᱧᱮᱞ ᱵᱟᱲᱟ ᱦᱩᱭᱠᱟᱱᱟ ᱥᱮ ᱥᱩᱠᱨᱤ ᱠᱚ ᱜᱚᱡ ᱠᱩᱴᱟᱹᱢ ᱠᱚ ᱜᱮᱭᱟ
ᱚ ᱦᱮᱸ ᱛᱚ ᱚᱱᱟᱫᱚ ᱱᱤᱡᱮ ᱫᱚ ᱵᱟᱝ ᱠᱚᱨᱟᱣ ᱵᱟᱲᱟ ᱦᱩᱭ ᱠᱟᱱᱟ ᱛᱚ ᱚᱻ
ᱦᱮᱸ
ᱦᱮᱸ
ᱛᱟᱦᱚᱞᱮ ᱛᱚᱞᱟ ᱠᱚᱫᱚ ᱯᱮ ᱜᱤᱲᱤ ᱠᱮᱫᱟ ᱥᱮ ᱵᱟᱝ?
ᱦᱮᱸ ᱜᱤᱴᱤ
ᱚᱸ
ᱜᱤᱰᱤ ᱵᱟᱲᱟ ᱦᱩᱭ ᱠᱟᱱᱟ, ᱟᱫᱚ ᱱᱤᱛᱚᱝ ᱫᱚ ᱚᱱᱟ ᱦᱟᱥᱟ ᱛᱮᱫ ᱱᱤᱛᱚᱝ ᱫᱚ ᱥᱤ ᱵᱟᱲᱟ ᱦᱩᱭᱩᱜ ᱠᱟᱱᱟ ᱢᱟᱱᱮ ᱞᱟᱹᱵᱤᱫ ᱵᱟᱲᱟ ᱦᱩᱭᱩᱜ ᱠᱟᱱᱟ ᱵᱟᱠᱷᱟᱱ ᱫᱚ ᱦᱟᱸᱜ ᱨᱚᱦᱚᱭ ᱥᱚᱢᱚᱭ ᱦᱟᱸᱜ ᱥᱤᱭᱳᱜ ᱠᱟᱹᱴᱤᱡ ᱫᱚᱢᱮ ᱦᱟᱸᱜ ᱤᱭᱟᱹ ᱜᱮᱭᱟ ᱛᱚ ᱢᱟᱱᱮ ᱱᱟᱦᱮᱞ ᱠᱚ ᱵᱟᱝ ᱵᱚᱞᱚ ᱞᱟᱹᱜᱤᱫᱚᱜ-ᱟ ᱦᱟᱥᱟ ᱨᱮ ᱦᱮᱸ ᱟᱫᱚ ᱱᱤᱛᱚᱱ ᱠᱷᱚᱱ ᱥᱤ ᱞᱟᱹᱦᱩᱫ ᱠᱟᱜ ᱠᱷᱟᱱ ᱫᱚ ᱟᱫᱚ ᱟᱥᱟᱲ ᱤᱭᱟᱹ ᱚᱱᱟ ᱥᱨᱟᱵᱚᱱ ᱵᱚᱸᱜᱟ ᱨᱚᱦᱚᱭ ᱥᱚᱢᱚᱭ ᱴᱟᱜ ᱫᱚ ᱩᱱᱟᱹᱜ ᱫᱚ ᱵᱟᱝ ᱠᱚᱥᱴᱚᱣᱟ ᱟᱨ ᱡᱤᱱᱤᱥ ᱡᱚᱲᱟ ᱦᱚᱸ ᱵᱟᱠᱚ ᱠᱚᱥᱴᱚᱜᱼᱟ ᱩᱸ
ᱦᱩᱸ
ᱟᱫᱚ ᱴᱷᱮᱠᱴᱟᱨ ᱠᱚ ᱛᱟᱦᱮᱸ ᱞᱮᱱᱠᱷᱟᱱ ᱢᱟ ᱛᱚ ᱟᱹᱰᱤ ᱪᱮᱦᱮᱨᱟ ᱚᱱᱟ ᱫᱚ ᱥᱤ ᱜᱟᱱᱚᱜ ᱫᱚ ᱴᱮᱠᱴᱟᱨ ᱠᱚᱫᱚ ᱵᱟᱹᱱᱩᱜᱼᱟ ᱱᱮ ᱦᱚᱲᱟᱜ ᱫᱚ
ᱦᱩᱸ
ᱠᱟᱲᱟ ᱱᱟᱦᱮᱞ ᱛᱮᱜᱮ ᱥᱤᱭᱳᱜ ᱫᱚ ᱦᱩᱭᱩᱜᱼᱟ
ᱴᱮᱠᱴᱟᱨ ᱠᱷᱟᱹᱛᱤᱨᱟᱜ ᱛᱮ ᱱᱮᱛᱟᱨ ᱫᱚ ᱟᱹᱰᱤ ᱦᱚᱲᱜᱮ ᱰᱟᱺᱝᱨᱤ ᱠᱚ ᱵᱟᱠᱚ ᱫᱚᱦᱚᱭᱮᱫ ᱠᱚᱣᱟ ᱟᱹᱠᱷᱨᱤᱧ ᱠᱚ ᱠᱟᱱᱟ ᱠᱚ
ᱦᱮᱸᱻ
ᱴᱮᱠᱴᱟᱨ ᱛᱮᱜᱮ ᱪᱟᱥ ᱦᱚᱸᱠᱚ ᱨᱟᱠᱟᱵ ᱮᱫᱟ
ᱦᱮᱸ
ᱫᱤᱱ ᱫᱤᱱ ᱛᱮ ᱱᱟᱦᱮᱞ ᱨᱮᱱᱟᱜ ᱤᱭᱟᱹ ᱠᱚᱦᱚᱸᱠᱚ ᱠᱚᱢ ᱮᱫᱟ
ᱡᱟᱦᱟᱸ ᱡᱟ ᱡᱟᱦᱚᱭ ᱡᱮᱢᱚᱱᱮ ᱠᱩᱥᱤᱭᱟᱜᱼᱟ ᱚᱠᱚᱭ ᱫᱚ ᱱᱟᱦᱮᱞ ᱛᱮ ᱠᱩᱥᱤᱭᱟᱜ-ᱟ ᱠᱚᱭᱫᱚ ᱴᱮᱠᱴᱟᱨ ᱛᱮ ᱪᱟᱸᱬᱚᱜ ᱞᱟᱹᱜᱤᱫ ᱫᱚ ᱴᱮᱠᱴᱟᱨ ᱛᱮ ᱟᱨ ᱰᱮᱨᱤᱜ ᱞᱟᱹᱜᱤᱫ ᱫᱚ ᱱᱟᱦᱮᱞ ᱛᱮ
ᱦᱮᱸ ᱟᱫᱚ ᱴᱨᱟᱠᱴᱟᱨ ᱨᱮᱫᱚ ᱢᱤᱫᱴᱮᱱ ᱚᱥᱩᱵᱤᱫᱟ ᱦᱚᱸ ᱢᱮᱱᱟᱜᱼᱟ ᱟᱫᱚ ᱦᱩᱲᱩ ᱨᱚᱦᱚᱭ ᱠᱚᱥᱮ ᱧᱮᱞ ᱵᱟᱲᱟ ᱦᱩᱭᱟ ᱟᱠᱟᱱᱟ ᱟᱲᱮ ᱫᱷᱟᱨᱮ ᱫᱚ ᱵᱟᱝ ᱵᱤᱫᱩᱜᱼᱟ ᱜᱟᱹᱪᱷᱤ
ᱵᱟ ᱵᱟ ᱚᱱᱟ ᱦᱚᱸ᱾ ᱦᱩᱸ ᱢᱮᱴᱟᱝ ᱠᱟᱱᱟ ᱟᱫᱚ ᱪᱟᱬᱚᱱ ᱞᱟᱹᱜᱤᱫ ᱫᱚ ᱦᱚᱲ ᱫᱚ ᱩᱱᱟᱹᱜ ᱫᱚ ᱵᱟᱝᱠᱚ ᱦᱤᱥᱟᱹᱵ ᱵᱟᱲᱟᱭᱮᱫ ᱟᱫᱚ ᱫᱟᱜ ᱦᱤᱥᱟᱹᱵ ᱛᱮᱠᱚ ᱨᱚᱦᱚᱭᱟ ᱛᱚ ᱱᱟ ᱦᱚᱭᱛᱳ ᱥᱟᱵ ᱢᱮ ᱫᱟᱜ ᱜᱚᱫ ᱠᱮᱫᱟ ᱪᱚ ᱪᱚ ᱪᱚ ᱪᱚ ᱨᱚᱦᱚᱭᱟᱵᱚᱱ ᱟᱫᱚ ᱴᱮᱠᱴᱟᱨ ᱮ ᱟᱹᱜᱩ ᱜᱚᱫ ᱠᱮᱫᱟ ᱟ ᱞᱚᱥᱚᱫ ᱠᱟᱛᱮ ᱨᱚᱦᱚᱭ ᱞᱮᱠᱷᱟᱱ ᱜᱮ ᱫᱟᱜ ᱫᱚ ᱛᱟᱺᱜᱤ ᱫᱚ ᱵᱟᱝ ᱜᱟᱱᱚᱜᱼᱟ ᱛᱚ ᱵᱟᱠᱷᱟᱱ ᱟᱸᱡᱮᱫ ᱞᱮᱱᱠᱷᱟᱱ ᱫᱚ ᱟᱨ ᱵᱟᱝ ᱜᱟᱱ ᱞᱮᱱᱟ
ᱦᱮᱸ ᱟᱨ ᱠᱤᱪᱷᱩ ᱠᱤᱪᱷᱩ ᱠᱷᱮᱛ ᱫᱚ ᱢᱮᱱᱟᱜᱼᱟ ᱚᱱᱠᱟ ᱜᱮᱥ ᱫᱟᱜ ᱵᱮᱥᱤ ᱫᱤᱱ ᱢᱟᱱᱮ ᱛᱚᱢᱵᱟ ᱵᱟᱝ ᱛᱟᱦᱮᱱᱟ ᱡᱮ
ᱵᱟᱝ ᱛᱟᱦᱮᱱᱟ ᱦᱮᱸ
ᱚᱱᱠᱟ ᱜᱮ ᱧᱮᱞ ᱵᱟᱲᱟ ᱦᱩᱭᱠᱟᱱᱟ ᱟᱲᱮ ᱫᱷᱟᱨᱮ ᱢᱟᱱᱮ ᱦᱩᱲᱩ ᱨᱚᱦᱚᱭ ᱴᱟᱠᱴᱟᱨ ᱛᱮ ᱡᱟᱦᱟᱸ ᱠᱚ ᱥᱤ ᱦᱩᱭ ᱟᱠᱟᱱᱟ ᱠᱷᱮᱛ ᱟᱲᱮ ᱫᱷᱟᱨᱮ ᱢᱚᱸᱡᱽ ᱛᱮ ᱨᱚᱦ ᱦᱳᱭ ᱵᱟᱝ ᱜᱟᱱᱚᱜ ᱵᱟᱝ ᱵᱤᱫᱚᱜᱼᱟ ᱜᱟᱹᱪᱷᱤ
ᱦᱮᱸ
ᱫᱷᱟᱨᱮ ᱛᱮᱫᱚ ᱴᱮᱠᱴᱟᱨ ᱫᱚ ᱵᱟᱭ ᱤᱫᱤ ᱫᱟᱲᱮᱜ ᱠᱟᱱᱟ ᱵᱟᱫ ᱜᱮ ᱛᱟᱦᱮᱱᱟ
ᱦ ᱟᱫᱚ ᱚᱱᱠᱟᱜ ᱜᱮ ᱱᱮᱛᱟᱨ ᱫᱚ ᱦᱚᱲ ᱫᱚ ᱪᱟᱬᱚᱜ ᱠᱚ ᱠᱩᱥᱤᱭᱟᱜ ᱠᱟᱱᱟ ᱥᱮ᱾ ᱪᱮᱫ?
ᱫᱷᱚᱨᱚᱱ ᱦᱩᱲᱩ ᱠᱚᱫᱚᱯᱮ ᱪᱟᱥ ᱜᱮᱭᱟ ᱥᱮ ᱵᱟᱝ ᱟᱯᱮ ᱚᱱᱛᱮ ᱫᱚ?
ᱠᱟᱴᱟ ᱦᱚᱲᱩ
ᱚᱱᱮ ᱡᱟᱦᱟᱸ ᱩᱫᱽᱜᱟᱹᱨ ᱫᱤᱱ ᱠᱚ ᱨᱚᱦᱚᱭ ᱱᱮᱛᱟᱨ ᱠᱚ ᱥᱟᱢ
ᱚ ᱱᱮᱛᱟᱨ ᱦᱮᱸ ᱦᱮᱸ ᱪᱟᱥ ᱪᱟᱥᱭᱟᱞᱮ ᱛᱟᱦᱞᱮ ᱫᱚ ᱵᱷᱞᱮ ᱪᱟᱥᱟ ᱚᱱᱠᱟᱱᱟᱜ ᱡᱟᱭᱜᱟ ᱫᱚ ᱵᱟᱝ ᱜᱟᱱᱚᱜᱼᱟ ᱟᱞᱮ ᱟᱛᱩ ᱨᱮᱱ ᱠᱚ ᱪᱟᱥᱟ ᱢᱮᱱᱟᱜ ᱠᱚᱣᱟ ᱠᱤᱪᱷᱩ ᱦᱚᱲ ᱚᱸᱰᱮ ᱫᱚ ᱥᱟᱨᱟ ᱵᱚᱪᱷᱚᱨ ᱜᱮ ᱫᱟᱜ ᱛᱟᱦᱮᱱ ᱛᱟᱠᱚᱣᱟ ᱟᱫᱚ ᱚᱱᱟ ᱦᱚᱛᱮᱜ ᱛᱮ ᱱᱤᱨᱚᱱ ᱫᱤᱱ ᱦᱚᱸᱠᱚ ᱪᱟᱥᱟ
ᱦᱩᱸ
ᱟᱫᱚ ᱪᱟᱥ ᱫᱟᱲᱮᱭᱟᱜ ᱠᱷᱟᱱ ᱢᱟ ᱵᱷᱟᱜᱤ ᱜᱮᱭᱟ ᱟᱨ ᱵᱟᱢ ᱪᱟᱥ ᱫᱟᱲᱮᱭᱟᱜ ᱠᱷᱟᱱ ᱫᱚ ᱠᱷᱮᱛ ᱛᱟᱦᱮᱸ ᱠᱟᱛᱮᱜ ᱫᱚᱢ ᱪᱤᱠᱟᱹᱭᱟ?
ᱟᱨ ᱚᱱᱠᱟᱱ ᱡᱟᱭᱜᱟ ᱦᱚᱸᱛᱚ ᱛᱟᱦᱮᱸ ᱫᱚᱨᱠᱟᱨᱚᱜᱼᱟ ᱥᱮ ᱡᱟᱦᱟᱸ ᱢᱛᱮ ᱡᱟᱭᱜᱟ ᱨᱮᱢᱟ ᱫᱷᱚᱨᱚᱢ ᱦᱩᱲᱩ ᱫᱚ ᱵᱟᱝ ᱦᱩᱭᱩᱜ ᱟ ᱥᱮ
ᱦᱮᱸ
ᱵᱚᱨᱥᱟ ᱨᱮᱫᱚ ᱛᱟ. ᱣ ᱠᱚᱥᱴᱚ ᱠᱟᱛᱮ ᱵᱚ ᱨᱚᱦᱚᱭᱟ ᱤᱥ ᱱᱟᱥᱮᱱᱟᱜ ᱫᱟᱜ ᱛᱚᱸᱵᱟ ᱟᱠᱟᱱᱟ ᱫᱮᱱ ᱨᱚᱦᱚᱭ ᱠᱟᱜ ᱦᱩᱭᱩᱜᱼᱟ ᱚᱱᱟ ᱥᱤ ᱠᱟᱛᱮ᱾
ᱦᱮᱸ
ᱟᱨ ᱫᱷᱚᱨᱚᱱ ᱦᱩᱲᱩ ᱫᱚ ᱵᱟᱨᱥᱤᱧ ᱪᱷᱟᱲᱟ ᱫᱟᱜ ᱮᱢᱟᱜ ᱦᱩᱭᱩᱜᱼᱟ
ᱚ ᱱᱚ ᱱᱟᱝᱠᱟ ᱠᱟᱱ ᱜᱮᱭᱟ
ᱚ
ᱟᱨ ᱢᱮᱨᱚᱢ ᱫᱚ ᱛᱟᱦᱚᱞᱮ ᱛᱤᱨᱮᱢ ᱤᱫᱤ ᱠᱚᱣᱟ?
ᱤᱫᱤ ᱠᱚᱣᱟᱹᱧ ᱛᱤᱱᱟᱹᱜ ᱵᱟᱡᱟᱣᱮᱱᱟ ᱢᱚᱴᱟ ᱢᱩᱴᱤ ᱵᱩᱨᱩ ᱤᱫᱤ
ᱦᱩᱭᱱᱟ ᱛᱚ
ᱦᱮᱸ ᱛᱚ ᱟᱫᱚ ᱵᱩᱨᱩᱧ ᱤᱫᱤ ᱠᱚᱣᱟ ᱵᱩᱨᱩ ᱠᱟᱹᱴᱤᱡ ᱟᱹᱛᱤᱧ ᱵᱟᱲᱟ ᱠᱟᱛᱮ ᱟᱹᱜᱩ ᱞᱮᱠᱚ ᱠᱷᱟᱱ ᱜᱮ ᱟᱫᱚ ᱟᱞᱮᱭᱟᱜ ᱫᱚ ᱵᱟᱲᱜᱮ ᱠᱷᱚᱱ ᱜᱮᱛᱚ ᱵᱩᱨᱩ ᱫᱚ ᱵᱟᱲᱜᱮ ᱨᱟᱠᱟᱵ ᱞᱮᱠᱚ ᱠᱟᱱ ᱜᱮᱭᱟ ᱜᱚᱴᱟ ᱯᱟᱴᱟ ᱵᱩᱨᱩ ᱟᱥᱮᱱ ᱠᱟᱛᱮᱫ ᱚᱲᱟᱜ
ᱴᱷᱤᱠ ᱟᱪᱷᱮ ᱛᱟᱦᱚᱞᱮ ᱯᱚᱨᱮ ᱜᱟᱞᱢᱟᱨᱟᱣ ᱦᱩᱭᱩᱜᱼᱟ ᱟᱹᱰᱤ ᱜᱟᱱ ᱥᱚᱢᱚᱭ ᱦᱚᱸ ᱞᱟᱦᱟ ᱴᱷᱤᱠ ᱦᱮᱸ ᱴᱷᱤᱠ